ᱦᱮᱸ ᱜᱚᱝᱠᱮ ᱡᱚᱦᱟᱨ ᱜᱮ
ᱟ ᱡᱚᱦᱟᱨ ᱜᱮ ᱟᱸᱡᱚᱢ ᱧᱟᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱞᱳ ᱦᱚᱭ ᱦᱚᱭ ᱛᱟᱦᱚᱞᱮ ᱱᱤᱛᱚᱜ ᱫᱚ ᱟᱜ
ᱦᱩᱸ ᱥᱟᱛᱟᱢ ᱢᱤᱫᱴᱮᱱ ᱥᱟᱛᱟᱢ ᱥᱟᱵ ᱠᱟᱛᱮᱜ ᱜᱮ ᱜᱟᱞᱢᱟᱨᱟᱣ ᱫᱚ ᱦᱩᱭᱩᱜᱼᱟ ᱡᱮᱦᱩᱛᱩ ᱮᱸ ᱛᱚ ᱟᱞᱟ ᱱᱚᱣᱟ ᱥᱟᱛᱟᱢ ᱦᱩᱭᱩᱜ ᱠᱟᱱᱟ ᱡᱮ ᱟᱢ ᱡᱚᱠᱷᱚᱱ ᱢᱩᱪᱟᱹᱫ ᱮᱠᱟᱰᱮᱢᱤᱠ ᱥᱮᱥᱮᱱ ᱨᱮᱢ ᱛᱟᱦᱮᱸ ᱞᱮᱱᱟ ᱢᱩᱪᱟᱹᱫ ᱛᱚ ᱟᱢ ᱡᱟᱦᱟᱸ ᱨᱮᱢ ᱛᱟᱦᱮᱸ ᱠᱟᱱᱟ ᱚᱸᱰᱮ ᱠᱷᱚᱡ ᱟᱢ ᱢᱟᱱᱮ ᱪᱮᱫ ᱥᱨᱤᱛᱤ ᱠᱚ ᱥᱮ ᱪᱮᱫ ᱠᱩᱢ ᱤᱫᱤ ᱠᱮᱫᱟ ᱟᱢ ᱥᱟᱶᱛᱮ ᱚᱱᱟ ᱛᱷᱚᱲᱟᱢ ᱞᱟᱹᱭ ᱞᱮᱠᱷᱟᱱ
ᱟ ᱟᱹᱰᱤ ᱱᱟᱯᱟᱭ ᱜᱚᱝ ᱠᱚᱥᱪᱮᱱ ᱜᱚᱢᱠᱮ ᱛᱚ ᱟᱢ ᱡᱟᱦᱟᱸᱢ ᱞᱟᱹᱭ ᱠᱮᱜ ᱟ ᱢᱩ ᱪᱟ. ᱜ ᱮᱠᱟᱰᱮᱢᱤᱠ ᱤᱭᱟᱹ ᱨᱮ ᱾
ᱦᱩᱸ, ᱛᱚ ᱢᱩᱪᱟᱹᱫ ᱮᱠᱟᱰᱮᱢᱤ ᱫᱚ ᱤᱧᱟᱹᱜ ᱢᱟᱥᱴᱟᱨᱥ ᱛᱟᱦᱮᱸ ᱠᱟᱱᱟ ᱾ ᱛᱚ ᱡᱚᱠᱷᱚᱱ ᱢᱟᱥᱴᱟᱨᱥ ᱨᱮᱱᱟᱜ ᱥᱮᱠ ᱥᱮᱠᱮᱱᱰ ᱤᱭᱟᱨ ᱨᱮ ᱢᱩᱪᱟᱹᱫ ᱨᱮᱧ ᱛᱟᱦᱮᱸ ᱠᱟᱱᱟ ᱾ ᱛᱚ ᱩᱱ ᱚᱠᱛᱚ ᱨᱮ ᱟᱸᱻ ᱡᱟᱦᱟᱸ ᱜᱚᱝᱠᱮ ᱛᱮᱠᱚᱣᱟᱜ
ᱜᱚᱝᱠᱮ ᱛᱮᱠᱚᱣᱟᱜ ᱢᱟᱱᱮ ᱜᱚᱲᱚ, ᱛᱟᱯᱚᱨᱮ ᱜᱟᱛᱮ ᱛᱟᱠᱚᱣᱟᱜ ᱜᱚᱲᱚ ᱜᱟᱛᱮ ᱥᱟᱶ ᱢᱟᱱᱮ ᱡᱟᱦᱟᱸ ᱞᱮᱠᱟ ᱜᱟᱛᱮ ᱥᱟᱹᱜᱟᱹᱭ ᱛᱟᱦᱮᱸ ᱠᱟᱱᱟ
ᱚᱱᱟ ᱠᱚ ᱥᱟᱱᱟᱣ ᱚᱱᱟ ᱥᱟᱱᱟᱢ ᱠᱚ ᱨᱮᱭᱟᱜ ᱢᱟᱱᱮ ᱡᱟᱦᱟᱸ ᱢᱤᱫᱴᱮᱡ ᱢᱟᱱᱮ ᱚᱫᱽᱵᱷᱩᱛ ᱢᱤᱞᱚᱱ ᱞᱟᱹᱭ ᱜᱟᱱᱚᱜ-ᱟ ᱦᱩᱸ, ᱚᱱᱠᱟᱱ ᱢᱤᱞᱚᱱ ᱚᱱᱟ ᱨᱮᱱᱟᱜ ᱢᱟᱱᱮ ᱢᱤᱫ ᱫᱟᱢᱟᱱ ᱚᱠᱛᱚ ᱠᱚ ᱤᱧ ᱦᱟᱢᱮᱴ ᱟᱹᱜᱩ ᱟᱠᱟᱫᱟᱹᱧ ᱾ ᱤᱧᱟᱜ ᱢᱚᱱ ᱚᱱᱛᱚᱨ ᱨᱮ ᱦᱩᱸ ᱛᱚ ᱚᱱᱟ ᱥᱟᱶ ᱥᱟᱶᱛᱮ ᱡᱟᱦᱟᱸ ᱛᱤᱱᱟᱹᱜ, ᱟᱹ ᱜᱟᱛᱮ ᱥᱟᱶ ᱢᱟᱱᱮ ᱠᱞᱟᱥ ᱨᱩᱢ ᱨᱮ ᱠᱞᱟᱥ ᱚᱜ ᱚᱱᱟ ᱛᱟᱭᱚᱢ ᱠᱞᱟᱥᱚᱜ ᱛᱟᱭᱚᱢ ᱡᱮ ᱵᱟᱨᱦᱮ ᱪᱟᱞᱟᱣ ᱠᱟᱛᱮᱜ ᱢᱟᱱᱮ ᱠᱞᱟᱥ ᱵᱟᱹᱜ ᱠᱮᱞᱟᱥ ᱛᱟᱭᱚᱢ ᱡᱮ, ᱡᱮᱞᱮᱠᱟ ᱢᱟᱱᱮ ᱠᱞᱟᱥ ᱪᱟᱨ ᱵᱟᱡᱮ ᱜᱟᱱ ᱪᱷᱩᱴᱤᱣᱚᱜᱼᱟ ᱾ ᱛᱚ ᱚᱱᱟ ᱛᱟᱭᱚᱢ ᱡᱮ ᱪᱟᱞᱟᱣ ᱠᱟᱛᱮᱜ ᱪᱟ ᱜᱟᱛᱮ ᱥᱟᱶ ᱜᱟᱞᱢᱟᱨᱟᱣ ᱚᱱᱟ ᱠᱚ ᱥᱟᱱᱟᱢ ᱠᱚ ᱨᱮᱱᱟᱜ ᱢᱟᱱᱮ ᱡᱟᱦᱟᱸ ᱩᱭᱦᱟᱹᱨ ᱦᱤᱡᱩᱜ-ᱟ ᱟᱨᱚᱻ ᱢᱟᱱᱮ ᱡᱟᱦᱟᱸ ᱜᱟᱛᱮ ᱥᱟᱹᱜᱟᱹᱭ ᱨᱮᱱᱟᱜ ᱠᱟᱛᱷᱟ ᱥᱟᱱᱟᱢ ᱠᱚ ᱥᱟᱱᱟᱢ ᱜᱮ ᱢᱟᱱᱮ ᱩᱭᱦᱟᱹᱨᱚᱜᱼᱟ ᱟᱨ ᱟᱨ ᱦᱚᱸ ᱟᱹᱰᱤ ᱜᱟᱱ ᱠᱟᱛᱷᱟ ᱠᱚ ᱢᱮᱱᱟᱜ ᱟᱠᱟᱫᱟ ᱾ ᱛᱚ ᱥᱟᱱᱟᱢ ᱫᱚ ᱫᱤᱥᱟᱹ ᱵᱟᱝ ᱦᱤᱡᱩᱜ ᱠᱟᱱᱟ ᱾ ᱛᱚ ᱤᱱᱟᱹᱜ ᱜᱮ ᱟᱨᱠᱤ
ᱟᱪᱪᱷᱟ, ᱢᱟ ᱡᱩᱫᱤ ᱟᱢᱟᱜ ᱡᱩᱫᱤ ᱡᱟᱦᱟᱱ ᱠᱩᱠᱞᱤ ᱛᱟᱦᱮᱱ ᱛᱟᱢ ᱠᱷᱟᱡ ᱛᱟᱦᱚᱞᱮ ᱢᱟ ᱞᱟᱹᱭ ᱢᱮ ᱟᱢ ᱾
ᱦᱮᱸ, ᱛᱚ ᱜᱟᱛᱮᱜ ᱡᱮ ᱜᱚᱝᱠᱮ ᱡᱮ ᱞᱟᱹᱭ ᱠᱮᱜ ᱟᱢ ᱡᱮ ᱢᱩᱪᱟᱹᱫ ᱮᱠᱟᱰᱮᱢᱤ ᱪᱮᱛᱟᱱ ᱨᱮ ᱥᱟᱛᱟᱢ ᱦᱮᱸ ᱛᱚ ᱟᱸ, ᱟᱢᱟᱜ ᱜᱚᱢᱠᱮ ᱢᱩᱪᱟᱹᱫ ᱮᱠᱟᱰᱤᱢᱤᱡ ᱥᱮ ᱤᱭᱟᱹ ᱨᱮ ᱯᱟᱲᱦᱟᱣ ᱨᱮ ᱜᱚᱝᱠᱮ ᱠᱚᱣᱟᱜ ᱜᱚᱲᱚ ᱚᱠᱟ ᱞᱮᱠᱟᱢ ᱧᱟᱢ ᱞᱮᱜᱼᱟ ᱾
ᱟᱪᱪᱷᱟ ᱾ ᱟ, ᱟᱹᱰᱤ ᱱᱟᱯᱟᱭᱻ ᱠᱩᱠᱞᱤᱢ ᱫᱚᱦᱚ ᱟᱠᱟᱫᱟ, ᱢᱮᱱᱠᱷᱟᱱ ᱤᱧᱟᱹᱜ ᱢᱩᱪᱟᱹᱫ ᱮᱠᱟᱰᱮᱢᱤ ᱫᱚ ᱮᱠᱷᱚᱱᱚ ᱵᱟᱝ ᱦᱩᱭ ᱟᱠᱟᱱᱟ ᱢᱮᱱ ᱫᱚ ᱮᱠᱷᱚᱱᱚ ᱪᱟᱞᱟᱜ ᱠᱟᱱ ᱛᱤᱧ ᱜᱮᱭᱟ ᱾ ᱟᱨ ᱡᱩᱫᱤ ᱱᱤᱭᱟᱹ ᱞᱟᱦᱟ ᱨᱮ ᱡᱟᱦᱟᱸ ᱢᱟᱥᱴᱟᱨ ᱰᱤᱜᱽᱨᱤ ᱨᱮᱭᱟᱜ
ᱚᱱᱟ ᱢᱟᱲᱟᱝ ᱛᱮ ᱦᱮᱸ
ᱦᱮᱸ ᱟᱪᱪᱷᱟ ᱢᱟᱥᱴᱟᱨ ᱰᱤᱜᱽᱨᱤ ᱨᱮᱱᱟᱜ ᱡᱩᱫᱤ ᱠᱟᱛᱷᱟᱢ ᱞᱟᱹᱭ ᱟᱢᱟᱹᱧ ᱥᱮ ᱱᱚᱝᱠᱟ ᱛᱚ ᱤᱧ ᱡᱚᱠᱷᱚᱱ ᱯᱩᱭᱞᱩᱧ ᱮᱸ ᱱᱚᱰᱮ ᱵᱤᱥᱥᱚ ᱵᱷᱟᱨᱚᱛᱤ ᱡᱮᱜᱮᱫ ᱵᱤᱨᱫᱟᱹᱜᱟᱲ ᱨᱮ ᱡᱚᱠᱷᱚᱱ ᱮᱰᱢᱤᱥᱚᱱᱤᱧ ᱦᱟᱛᱟᱣ ᱞᱮᱫᱟ ᱛᱚ ᱩᱱ ᱚᱠᱛᱚ ᱠᱷᱚᱱ ᱜᱮ ᱛᱷᱚᱲᱟ ᱢᱟᱱᱮ ᱜᱚᱝᱠᱮ ᱛᱟᱠᱚ ᱥᱟᱶ ᱯᱨᱚᱛᱷᱚᱢ ᱥᱮᱫ ᱫᱚ ᱱᱚᱝᱠᱟ ᱛᱟᱦᱮᱸ ᱠᱟᱱᱟ ᱡᱮ ᱜᱚᱝᱠᱮ ᱛᱟᱠᱚ ᱠᱷᱩᱵ ᱮᱠᱴᱟ ᱮᱸᱻ ᱢᱟᱱᱮ ᱵᱟᱠᱚ ᱨᱚᱲᱮᱜ ᱠᱟᱱ ᱛᱟᱦᱮᱱᱟ ᱴᱷᱤᱠ ᱮᱫ ᱚᱠᱚᱭ ᱥᱟᱶ ᱦᱚᱸ ᱛᱚ ᱡᱚᱠᱷᱚᱱ ᱚᱱᱞᱟᱭᱤᱱ ᱠᱮᱞᱟᱥ ᱛᱟᱭᱚᱢ ᱫᱟᱨᱟᱢ ᱡᱚᱠᱷᱚᱱ ᱤᱧ ᱢᱤᱫ ᱫᱷᱟᱱ ᱵᱟᱨ ᱫᱷᱟᱱ ᱡᱚᱠᱷᱚᱱ ᱱᱚᱸᱰᱮᱧ ᱦᱮᱡ ᱮᱱᱟ ᱱᱚᱰᱮ ᱤᱭᱟᱹᱛᱮ᱾ ᱛᱚ ᱩᱱ ᱚᱠᱛᱚ ᱜᱚᱢᱠᱮ ᱛᱟᱠᱚ ᱥᱟᱶ ᱛᱷᱚᱲᱟ ᱩᱯᱨᱩᱢ ᱦᱩᱭᱱᱟ ᱛᱚ ᱤᱧ ᱠᱚ ᱪᱤᱱᱦᱟᱹᱣ ᱠᱤᱫᱤᱧᱟ ᱟᱨ ᱟᱨ ᱤᱧ ᱜᱮ ᱡᱚᱠᱷᱚᱱ ᱚᱱᱞᱟᱭᱤᱱ ᱠᱮᱞᱟᱥ ᱦᱩᱭᱩᱜ ᱠᱟᱱ ᱛᱟᱦᱮᱱᱟ ᱛᱚ ᱚᱱᱟ ᱡᱟᱦᱟᱸ ᱚᱱ ᱛᱚᱠᱷᱚᱱ ᱫᱚ ᱢᱤᱴᱤᱝ ᱨᱮ ᱠᱮᱞᱟᱥ ᱦᱩᱭᱩᱜ ᱠᱟᱱ ᱛᱟᱦᱮᱱᱟ ᱥᱮ ᱡᱩᱢ ᱢᱤᱴᱤᱝ ᱨᱮ ᱮ ᱥᱚᱨᱤ ᱜᱩᱜᱚᱞ ᱢᱤᱴ ᱨᱮ ᱛᱚ ᱩᱱ ᱚᱠᱛᱚ ᱫᱚ ᱡᱚᱛᱚ ᱞᱤᱝᱠ ᱮᱸ ᱰᱮᱞᱤᱵᱷᱟᱨ ᱠᱚᱫᱚ ᱤᱧᱜᱮ ᱡᱚᱛᱚ ᱜᱨᱩᱯ ᱨᱮ ᱜᱤᱫᱽᱨᱟᱹ ᱠᱚ ᱯᱷᱳᱱ ᱠᱟᱛᱮᱫ ᱞᱟᱹᱭᱟᱠᱚ ᱠᱟᱱ ᱛᱟᱦᱮᱱᱟ ᱡᱮ ᱠᱮᱞᱟᱥ ᱦᱩᱭᱩᱜᱼᱟ ᱛᱚ ᱚᱱᱠᱟ ᱠᱟᱛᱮᱜ ᱢᱤᱫᱴᱮᱱ ᱥᱟᱹᱜᱟᱹᱭ ᱵᱮᱱᱟᱣ ᱞᱮᱱᱟ ᱜᱚᱝᱠᱮ ᱛᱟᱠᱚ ᱥᱟᱶ ᱛᱚ ᱚᱱᱟ ᱥᱟᱹᱜᱟᱹᱭ ᱫᱚ ᱥᱩᱫᱩ ᱢᱟᱛ ᱛᱨᱚ ᱥᱟᱹᱜᱟᱹᱭ ᱜᱮ ᱛᱟᱦᱮᱸ ᱠᱟᱱᱟ ᱚᱱᱠᱟ ᱫᱚ ᱡᱮᱻ ᱢᱟᱱᱮ ᱡᱩᱫᱤ ᱡᱟᱦᱟᱸᱭ ᱠᱚ ᱢᱚᱱᱮ ᱠᱷᱟᱡ ᱡᱮ ᱮ ᱱᱚᱣᱟ ᱫᱚ ᱢᱟᱱᱮ ᱢᱟᱱᱮ ᱯᱟᱲᱦᱟᱣ ᱩᱯᱚᱨ ᱯᱨᱚᱵᱷᱟᱵᱮ ᱯᱟᱲᱦᱟᱣ ᱩᱯᱚᱨ ᱥᱮ ᱡᱟᱦᱟᱱ ᱮᱸᱻ ᱟ ᱱᱟᱢᱵᱟᱨ ᱩᱯᱚᱨ ᱚᱱᱟ ᱪᱮᱛᱟᱱ ᱫᱚ ᱪᱮᱫ ᱦᱚᱸ ᱵᱟᱝ ᱛᱟᱦᱮᱸ ᱠᱟᱱᱟ ᱩᱸ ᱛᱚ ᱠᱤᱪᱷᱩ ᱜᱚᱝᱠᱮ ᱛᱟᱠᱚ ᱥᱟᱶ ᱫᱚ ᱟᱹᱰᱤ ᱟᱸᱴ ᱡᱮᱦᱮᱛᱩ ᱫᱩᱲᱩᱵ ᱛᱤᱸᱜᱩᱱ ᱦᱩᱭᱩᱜ ᱠᱟᱱ ᱛᱟᱦᱮᱱᱟ ᱛᱚ ᱩᱱᱠᱩ ᱛᱷᱚᱲᱟ ᱢᱟᱱᱮ ᱡᱟᱦᱟᱱ ᱠᱟᱛᱷᱟ ᱠᱚ ᱥᱮ ᱮᱢᱱᱤ ᱡᱟᱦᱟᱱ ᱮᱸᱻ ᱫᱟᱸᱲᱟ ᱵᱟᱲᱟᱭ ᱠᱚᱦᱚᱸ ᱦᱩᱭᱩᱜ ᱠᱟᱱ ᱛᱟᱦᱮᱱᱟ ᱜᱚᱝᱠᱮ ᱛᱟᱠᱚ ᱥᱟᱶ ᱦᱚᱸ ᱡᱩᱫᱤ ᱢᱩᱪᱟᱹᱫ ᱮᱠᱟᱰᱮᱢᱤᱠ ᱥᱮᱥᱮᱱ ᱨᱮ ᱜᱚᱝᱠᱮ ᱛᱟᱠᱚ ᱥᱟᱶ ᱨᱚᱯᱚᱲ ᱥᱮ ᱡᱟᱦᱟᱱᱟᱜ ᱤᱭᱟᱹ ᱚᱱᱠᱟ ᱫᱚ ᱵᱤᱥᱮᱥ ᱠᱟᱭ ᱛᱮᱫᱚ ᱪᱮᱫ ᱦᱚᱸ ᱵᱟᱝ ᱦᱩᱭ ᱠᱟᱱᱟ ᱢᱮᱱᱠᱷᱟᱱ ᱡᱮ ᱜᱚᱝᱠᱮ ᱛᱟᱠᱚᱣᱟᱜ ᱡᱟᱦᱟᱸ ᱫᱚᱨᱠᱟᱨ ᱥᱮ ᱤᱧᱟᱹᱜ ᱫᱚᱨᱠᱟᱨ ᱮᱸ ᱚᱱᱟ ᱠᱷᱟᱹᱛᱤᱨ ᱵᱟᱱᱟ ᱦᱚᱲᱟᱜ ᱡᱟᱦᱟᱸ ᱢᱟᱱᱮ ᱮᱸ ᱮᱠᱮ ᱚᱯᱚᱨ ᱨᱮᱭᱟᱜ ᱡᱟᱦᱟᱸ ᱵᱟᱱᱟ ᱦᱚᱲᱟ ᱫᱚᱨᱠᱟᱨ ᱚᱱᱟ ᱠᱷᱟᱹᱛᱤᱨ ᱜᱮ ᱮᱸ ᱜᱚᱝᱠᱮ ᱛᱮᱠᱚ ᱥᱟᱶ ᱫᱩᱲᱩᱵ ᱛᱸᱤᱜᱩᱱ ᱦᱩᱭᱩᱜ ᱠᱟᱱ ᱛᱟᱦᱮᱱᱟ ᱟᱨ ᱚᱱᱠᱟ ᱛᱟᱦᱮᱱ ᱜᱮ ᱦᱟᱹᱥᱤ ᱴᱷᱟᱴᱴᱟ ᱢᱚᱡᱟᱠ ᱧᱟᱯᱟᱢ ᱞᱮᱱᱠᱷᱟᱱ ᱥᱮ ᱚᱱᱠᱟᱱ ᱡᱤᱱᱤᱥ ᱠᱚ ᱥᱮ ᱜᱚᱝᱠᱮ ᱛᱟᱠᱚ ᱥᱟᱶ ᱥᱮᱭᱟᱨ ᱥᱮ ᱟᱠᱚ ᱤᱧ ᱥᱟᱶ ᱠᱚ ᱥᱮᱭᱟᱨ ᱚᱱᱠᱟ ᱫᱚ ᱟᱭᱢᱟ ᱦᱩᱭ ᱠᱟᱱᱟ ᱟᱨ ᱛᱚ ᱱᱚᱝᱠᱟ ᱜᱮ ᱛᱟᱦᱮᱸ ᱠᱟᱱᱟ ᱟᱨ ᱮᱠᱷᱚᱱᱳ ᱱᱚᱝᱠᱟ ᱜᱮ ᱪᱟᱞᱟᱜ ᱠᱟᱱ ᱜᱮᱭᱟ ᱮᱠᱷᱚᱱ ᱡᱟᱦᱟᱸ ᱵᱤᱱᱚᱭ ᱵᱷᱚᱵᱚᱱ ᱨᱮ ᱮᱸ ᱟᱯᱟᱛᱚᱛᱚ ᱱᱤᱛᱚᱜ ᱩᱸᱻ ᱵᱤᱭᱮᱰ ᱠᱚᱨᱟᱣ ᱦᱩᱭᱩᱜ ᱠᱟᱱᱟ ᱩᱱ ᱛᱚ ᱚᱱᱰᱮ ᱦᱚᱸ ᱜᱚᱝᱠᱮ ᱛᱟᱠᱚ ᱦᱚᱸ ᱢᱟᱱᱮ ᱜᱚᱝᱠᱮ ᱛᱟᱠᱚ ᱥᱟᱶ ᱨᱚᱲ ᱞᱟᱸᱫᱟ ᱥᱮ ᱨᱟᱥᱛᱟ ᱠᱚᱨᱮ ᱫᱩᱲᱩᱵ ᱥᱮ ᱮᱢᱱᱤ ᱮᱸ ᱯᱷᱳᱱ ᱠᱚᱞᱛᱮ ᱜᱟᱞᱢᱟᱨᱟᱣ ᱥᱮ ᱦᱚᱦᱚ ᱠᱟᱛᱮᱜ ᱪᱟ ᱧᱩ ᱱᱚᱣᱟ ᱠᱚᱫᱚ ᱪᱟᱞᱟᱜ ᱠᱟᱱ ᱜᱮᱭᱟ ᱮᱠᱷᱚᱱᱳ ᱯᱚᱨᱡᱚᱱᱛᱚ ᱛᱚ ᱱᱚᱜᱼᱚᱱᱟ ᱜᱮ ᱢᱟᱱᱮ ᱤᱧ ᱫᱩᱧ ᱢᱮᱱᱟ ᱡᱮ ᱜᱚᱝᱠᱮ ᱛᱟᱠᱚ ᱥᱟᱶ ᱡᱮ ᱢᱤᱫᱴᱮᱱ ᱵᱷᱟᱹᱜᱤ ᱥᱚᱢᱯᱚᱨᱠᱚ ᱫᱚᱦᱚ ᱡᱮᱦᱮᱛᱩ ᱮᱠᱷᱚᱱ ᱫᱚ ᱥᱟᱱᱟᱢ ᱦᱚᱲ ᱵᱚᱱ ᱞᱟᱹᱴᱩ ᱪᱟᱵᱟᱣ ᱟᱠᱟᱱᱟ ᱮᱠᱷᱚᱱ ᱫᱚ ᱠᱟᱹᱴᱤᱡ ᱵᱟᱹᱱᱩᱜ ᱵᱚᱱᱟ ᱥᱮ ᱮᱠᱷᱚᱱ ᱫᱚ ᱟᱵᱚ ᱠᱷᱚᱱ ᱜᱚᱢᱠᱮ ᱛᱟᱠᱚᱣᱟᱜ ᱡᱟᱦᱟᱸ ᱮᱠᱥᱯᱨᱤᱭᱮᱱᱥ ᱢᱮᱱᱟᱜ ᱛᱟᱠᱚᱣᱟ ᱮᱢᱻ ᱢᱮᱱᱟᱜ ᱛᱟᱠᱚ ᱜᱮᱭᱟ ᱟᱵᱚ ᱠᱷᱚᱱ ᱢᱚᱴᱟᱢᱩᱴᱤ ᱵᱟᱨ ᱯᱮ ᱜᱩᱱ ᱵᱮᱥᱤ ᱦᱮᱱᱟᱜ ᱛᱟᱠᱚᱣᱟ ᱢᱮᱱᱠᱷᱟᱱ ᱩᱱᱠᱩ ᱟᱵᱳ ᱪᱤᱠᱟᱹ ᱠᱩ ᱴᱨᱤᱴ ᱵᱳᱱᱟ ᱚᱱᱟ ᱫᱚ ᱟᱠᱩ ᱜᱮ ᱵᱷᱟᱹᱜᱮ ᱠᱚ ᱵᱟᱲᱟᱭᱟ᱾ ᱟᱨ ᱱᱚᱣᱟ ᱦᱚᱸᱠᱚ ᱱᱚᱣᱟ ᱦᱚᱸᱠᱚ ᱵᱟᱲᱟᱭᱟ ᱡᱮ ᱱᱩᱠᱩ ᱥᱟᱶ ᱛᱤᱱᱟᱹᱜ ᱢᱮᱥᱟ ᱞᱮᱱᱠᱟᱡ ᱛᱤᱱᱟᱹᱜ ᱦᱩᱭᱩᱜᱼᱟ᱾ ᱛᱚ ᱚᱱᱠᱟ ᱦᱟᱹᱵᱤᱡ ᱜᱮᱠᱚ ᱢᱮᱥᱟᱜᱼᱟ ᱜᱚᱝᱠᱮ ᱛᱟᱠᱚ ᱫᱚ᱾ ᱟᱫᱚ ᱡᱟᱦᱟᱸᱭ ᱱᱚᱣᱟ ᱪᱮᱛᱟᱱ ᱨᱮ ᱟᱭᱟᱜ ᱢᱚᱱᱮ ᱞᱚᱴᱚᱢᱚᱜ ᱛᱟᱭᱟ ᱥᱮ ᱩᱱᱠᱩ ᱪᱮᱛᱟᱱ ᱴᱟᱱ ᱵᱟᱲᱦᱟᱜ ᱛᱟᱭᱟ ᱚᱱᱟ ᱫᱚ ᱩᱱᱤᱭᱟᱜ ᱫᱳᱥ ᱠᱟᱱᱟ ᱛᱚ ᱱᱚᱜᱼᱚᱝᱠᱟ ᱢᱤᱫᱴᱮᱱ ᱵᱮᱯᱟᱨ᱾
ᱦᱩᱸ ᱟᱹᱰᱤ ᱱᱟᱯᱟᱭ ᱟᱸ ᱠᱩᱠᱞᱤ ᱨᱮᱱᱟᱜ ᱛᱮᱞᱟᱢ ᱮᱢ ᱠᱮᱜᱼᱟ ᱜᱚᱝᱠᱮ᱾ ᱛᱚ ᱱᱚᱣᱟ ᱵᱟᱲᱟᱭ ᱠᱟᱛᱮᱜ ᱟ ᱟᱹᱰᱤ ᱢᱚᱸᱡᱽ ᱤᱧ ᱵᱩᱡᱽ ᱠᱮᱜᱼᱟ ᱡᱮ ᱮᱠᱷᱚᱱᱳ ᱟᱢᱟᱜ ᱚᱞᱚᱜ ᱯᱟᱲᱦᱟᱣ ᱡᱤᱭᱚᱱ ᱫᱚ ᱠᱚᱱᱴᱤᱱᱤᱭᱩᱢ ᱫᱚᱦᱚ ᱠᱟᱫ ᱛᱟᱢᱟ ᱛᱚ ᱟᱨ ᱛᱟᱭᱚᱢ ᱫᱟᱲᱟᱢ ᱟᱨ ᱪᱮᱫ ᱮᱢ ᱪᱤᱠᱟᱹᱭᱟ?
ᱟᱪᱷᱟ ᱟ ᱱᱚᱣᱟ ᱫᱚ ᱟᱯᱟᱛᱚᱛᱚ ᱱᱚᱣᱟ ᱠᱩᱠᱞᱤ ᱨᱮᱱᱟᱜ ᱛᱮᱞᱟ ᱫᱚ ᱱᱚᱱᱰᱮ ᱜᱮᱞᱟᱝ ᱢᱩᱪᱟᱹᱫ ᱠᱟᱜᱼᱟ ᱡᱮᱦᱮᱛᱩ ᱱᱚᱶᱟᱸ ᱨᱮᱱᱟᱜ ᱛᱮᱞᱟ ᱫᱚ ᱤᱧ ᱫᱚ ᱵᱟᱹᱧ ᱮᱢ ᱫᱟᱲᱮᱭᱟᱜᱼᱟ ᱟᱯᱟᱛᱚᱛᱚ ᱟᱨ ᱱᱚᱣᱟ ᱡᱟᱦᱟᱸ ᱫᱩᱦᱟᱡᱟᱨ ᱪᱷᱟᱵᱽᱵᱤᱥ ᱨᱮ ᱛᱤᱸᱜᱩ ᱠᱟᱛᱮ ᱱᱚᱣᱟ ᱨᱮᱱᱟᱜ ᱞᱟᱹᱭ ᱫᱚ ᱮᱠᱫᱚᱢ ᱜᱮ ᱵᱟᱝ ᱜᱟᱱᱚᱜ ᱠᱟᱱᱟ᱾ ᱡᱮᱦᱮᱛᱩ ᱚᱠᱟ ᱥᱟᱹᱢᱟᱹᱭ ᱟᱜ ᱳᱞ ᱮᱠᱷᱚᱱ ᱫᱚ
ᱦᱳᱸ ᱢᱟᱱᱮ ᱦᱮᱞᱳ ᱜᱚᱢᱠᱮ ᱢᱟᱱᱮ ᱮ ᱪᱮᱫ ᱠᱚᱨᱟᱣ ᱨᱮᱱᱟᱜ ᱢᱟᱱᱮ ᱠᱩᱲᱩᱢᱩᱴᱩ ᱟᱨᱠᱤ ᱢᱮᱱᱟᱜ ᱛᱟᱢᱟ?
ᱦᱮᱸ ᱛᱚ ᱚᱱᱟ ᱢᱟᱹᱧ ᱦᱮᱸ ᱟᱪᱷᱟ ᱚᱱᱟ ᱢᱟ ᱤᱧᱟᱹᱜ ᱛᱮᱞᱟ ᱛᱮᱜᱮᱢ ᱵᱩᱡᱷᱟᱹᱣ᱾ ᱤᱧ ᱞᱟᱹᱭᱫᱟ ᱡᱟᱦᱟᱸ ᱮ ᱮᱠᱷᱚᱱ ᱱᱚᱣᱟ ᱫᱩ ᱦᱟᱡᱟᱨ ᱪᱷᱟᱵᱽᱵᱤᱥ ᱨᱮ ᱛᱤᱸᱜᱩ ᱠᱟᱛᱮᱜ ᱡᱟᱦᱟᱸ ᱪᱟᱞᱟᱜ ᱠᱟᱱᱟ ᱜᱟᱰᱟ ᱫᱟᱜ ᱫᱚ ᱥᱩᱫᱩ ᱡᱟᱦᱟᱸ ᱫᱟᱲᱟᱝ ᱥᱮᱷ ᱜᱮ ᱞᱤᱸᱜᱤᱜᱼᱟ ᱚᱱᱠᱟ ᱫᱚ ᱵᱟᱝ ᱠᱟᱱᱟ᱾ ᱟᱜ ᱮᱴᱟᱜ ᱥᱮᱫ ᱦᱚᱸ ᱞᱤᱸᱜᱤ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱱᱚᱣᱟ ᱨᱮᱱᱟᱜ ᱛᱮᱞᱟ ᱫᱚ ᱢᱟᱱᱮ ᱵᱟᱝᱜᱤ ᱵᱟᱝᱜᱤ ᱮᱢ ᱜᱟᱱᱚᱜ ᱠᱟᱱᱟ ᱛᱚ ᱫᱚᱥᱟᱨ ᱠᱩᱠᱞᱤ ᱫᱚᱥᱟᱨ ᱠᱩᱠ ᱞᱤ ᱤᱧᱤᱧ ᱠᱩᱞᱤᱭᱮᱫ ᱢᱮ ᱛᱟᱞᱟᱝᱼᱟ ᱟᱢ ᱮᱸ ᱛᱚ
ᱟᱰᱤᱢ
ᱟᱢᱟᱜ ᱦᱳᱭ ᱦᱳᱭ ᱟᱢᱟᱜ ᱯᱟᱹᱴᱷᱩᱣᱟᱹ ᱡᱤᱭᱚᱱ ᱨᱮ ᱡᱷᱚᱛᱚ ᱠᱷᱚᱱ ᱟᱢᱨᱮᱱ ᱯᱨᱤᱭᱚ ᱢᱟᱪᱮᱫ ᱢᱮᱱᱫᱚ ᱟᱢᱨᱮᱱ ᱫᱩᱞᱟᱹᱲ ᱤᱭᱟᱹ ᱢᱟᱪᱮᱫ ᱚᱠᱚᱭ ᱠᱟᱱᱟᱭ? ᱟᱨ ᱪᱮᱫ ᱞᱮᱠᱟ ᱠᱟᱛᱮ ᱠᱟᱱᱟᱭ?
ᱟᱪᱷᱟ ᱛᱚ ᱡᱷᱚᱛᱚ ᱦᱮᱸ ᱛᱚ ᱟᱦ ᱢᱟᱪᱮᱫ ᱢᱟᱱᱮ ᱤᱧᱟᱹᱜ ᱯᱩᱨᱟᱹ ᱡᱤᱣᱟᱹᱱ ᱨᱮ? ᱦᱩᱸ ᱛᱚ ᱜᱚᱢᱠᱮ ᱡᱟᱦᱟᱸᱢ ᱞᱟᱹᱭ ᱠᱮᱜᱼᱟ ᱯᱩᱨᱟᱹ ᱡᱤᱣᱟᱹᱱ ᱨᱮ ᱡᱤᱭᱚᱱ ᱨᱮᱫᱚ ᱟᱹᱰᱤ ᱜᱟᱱ ᱢᱟᱪᱮᱫ ᱠᱚ ᱦᱤᱡᱩᱜ ᱜᱮᱭᱟ᱾ ᱛᱚ ᱚᱱᱟᱠᱚ ᱢᱩᱫᱽᱨᱮ ᱮᱸ ᱵᱟᱨᱭᱟ ᱯᱮᱭᱟ ᱜᱟᱱ ᱢᱟᱪᱮᱫ ᱢᱮᱱᱟᱜ ᱠᱚᱣᱟ᱾ ᱡᱟᱦᱟᱸ ᱤᱧᱟᱹᱜ ᱡᱤᱣᱟᱹᱱ ᱨᱮ ᱟᱹᱰᱤ ᱫᱟᱢᱟᱱ ᱠᱟᱛᱷᱟ ᱠᱚ ᱢᱟᱱᱮ ᱫᱚᱦᱚᱣᱠᱟᱫᱟ ᱟᱨ ᱟᱹᱰᱤ ᱮᱸᱜ ᱢᱤᱫᱴᱮᱱ ᱢᱟᱨᱟᱝ ᱴᱷᱟᱶ ᱠᱚ ᱧᱟᱢ ᱟᱠᱟᱫ-ᱟ ᱤᱧᱟᱹᱜ ᱢᱚᱱᱮ ᱨᱮ ᱟᱨᱠᱤ ᱦᱩᱸ ᱛᱳ ᱚᱱᱟ ᱞᱮᱠᱟᱛᱮ ᱤᱧ ᱢᱮᱱᱟ ᱡᱮ ᱡᱚᱠᱷᱚᱱ ᱤᱧ ᱟ. ᱠᱮᱞᱟᱥ ᱮᱭᱤᱴ ᱨᱮ ᱤᱧᱟᱹᱜ ᱱᱚᱣᱟ ᱱᱟᱱᱫᱩᱞᱤᱭᱟ ᱟᱛᱩ ᱨᱮᱱᱟᱜ ᱤᱥᱠᱩᱞ ᱦᱮᱸ ᱛᱳ ᱡᱩᱱᱤᱭᱟᱨ ᱦᱟᱭ ᱤᱥᱠᱩᱞ ᱨᱮᱧ ᱡᱚᱠᱷᱚᱱ ᱤᱧ ᱯᱟᱲᱦᱟᱜ ᱠᱟᱱ ᱛᱟᱦᱮᱸᱫ ᱩᱱ ᱚᱠᱛᱚ ᱨᱮ ᱢᱟᱱᱮ ᱢᱤᱫᱴᱮᱱ ᱢᱮᱰᱟᱢ ᱢᱮᱰᱟᱢ ᱟᱜ ᱧᱩᱛᱩᱢ ᱫᱚ ᱦᱩᱭᱩᱜ ᱠᱟᱱᱟ ᱨᱤᱛᱟ ᱢᱟᱹᱡᱷᱤ ᱛᱳ ᱩᱱᱤ ᱢᱮᱰᱟᱢ ᱴᱷᱮᱱ ᱠᱷᱚᱱᱟᱜ ᱤᱧ ᱟᱹᱰᱤ ᱟᱭᱢᱟ ᱢᱟᱱᱮ, ᱫᱟᱢᱟᱱ ᱠᱟᱛᱷᱟ ᱠᱚ ᱟᱨ, ᱛᱟᱭᱚᱢ ᱫᱟᱨᱟᱢ ᱚᱠᱟᱞᱮᱠᱟᱱ ᱢᱟᱱᱮ ᱠᱟᱹᱢᱤ ᱞᱮᱠᱷᱟᱱ, ᱱᱟᱯᱟᱭᱚᱜᱼᱟ,
ᱚᱱᱟ ᱥᱟᱱᱟᱢ ᱞᱮᱠᱟᱱ ᱠᱟᱛᱷᱟ ᱟᱨ ᱢᱟᱱᱮ ᱡᱟᱦᱟᱸ ᱢᱤᱫᱴᱮᱱ ᱦᱚᱲ ᱦᱮᱸ ᱡᱮ, ᱞᱟᱦᱟ ᱥᱮᱫ ᱚᱠᱟ ᱞᱮᱠᱟ ᱠᱚ ᱪᱟᱞᱟᱣ ᱫᱟᱲᱮᱭᱟᱜᱼᱟ ᱦᱮᱸ ᱟᱨ, ᱚᱠᱟ ᱞᱮᱠᱟ ᱢᱤᱫ ᱴᱮᱱ ᱱᱟᱯᱟᱭ ᱴᱷᱟᱶ ᱥᱮ, ᱱᱟᱯᱟᱭ ᱢᱤᱫᱴᱮᱱ, ᱟᱭᱟᱜ ᱡᱟᱭᱜᱟ ᱵᱮᱱᱟᱣ ᱫᱟᱲᱮᱭᱟᱜᱼᱟ᱾ ᱚᱝᱠᱟᱱ ᱥᱟᱱᱟᱢ ᱠᱤᱪᱷᱩ ᱢᱮᱰᱟᱢ ᱴᱷᱮᱜ ᱠᱷᱚᱱᱟᱱᱧ ᱵᱟᱲᱟᱭ ᱧᱟᱢ ᱞᱮᱜᱼᱟ᱾ ᱦᱩᱸ ᱚᱱᱟ ᱛᱟᱭᱚᱢ ᱟᱨᱦᱚᱸ ᱠᱤᱪᱷᱩ ᱜᱟᱱ ᱜᱚᱝᱠᱮ ᱛᱟᱠᱩ ᱢᱮᱱᱟᱜ ᱠᱚᱣᱟ ᱩᱱᱟᱹᱜ ᱫᱚ ᱵᱟᱹᱧ ᱞᱟᱹᱭᱟ, ᱛᱚᱵᱮ ᱮᱢᱮ ᱨᱮ ᱡᱚᱠᱷᱚᱱᱤᱧ ᱯᱟᱲᱦᱟᱜ ᱠᱟᱱ ᱛᱟᱦᱮᱸᱱ ᱛᱚ ᱩᱱ ᱚᱠᱛᱮ ᱢᱤᱜᱴᱮᱡ ᱜᱚᱝᱠᱮ ᱥᱟᱶ ᱧᱟᱯᱟᱢ ᱦᱩᱭ ᱞᱮᱱᱟ ᱢᱟᱱᱮ ᱠᱮᱞᱟᱥ ᱨᱮᱱ ᱜᱤ ᱜᱚᱝ ᱪᱮᱫ ᱡᱚᱠᱷᱚᱱ ᱮᱢᱮ ᱨᱮ ᱵᱤᱥᱥᱚ ᱵᱷᱟᱨᱚᱛᱤ ᱨᱤᱧ ᱯᱟᱲᱦᱟᱜ ᱠᱟᱱ ᱛᱟᱦᱮᱸᱜ᱾ ᱩᱱ ᱚᱠᱛᱚ ᱮᱸ ᱢᱤᱜᱴᱮᱱ ᱜᱚᱝᱠᱮ ᱡᱟᱦᱟᱸ ᱡᱟᱦᱟᱸ ᱜᱚᱝᱠᱮᱭᱟᱜ ᱧᱩᱛᱩᱢ ᱫᱚ ᱦᱩᱭᱩᱜ ᱠᱟᱱᱟ ᱫᱷᱚᱱᱮᱥᱚᱨ ᱢᱟᱡᱷᱤ᱾ ᱦᱩᱸ ᱛᱳ ᱩᱱᱤ ᱜᱚᱝᱠᱮ ᱴᱷᱮᱜ ᱚᱱᱟ ᱮᱸ ᱢᱟᱱᱮ ᱟᱹᱰᱤ ᱫᱟᱢᱟᱱ ᱠᱟᱛᱷᱟ ᱢᱤᱜᱴᱮᱡ ᱤᱧ ᱵᱟᱲᱟᱭ ᱧᱟᱢ ᱞᱮᱫᱟ᱾ ᱡᱮ ᱱᱤᱡᱮᱨᱟᱜ ᱯᱟᱹᱨᱥᱤ ᱞᱟᱹᱜᱤᱜ ᱱᱤᱡᱮᱨᱟᱜ ᱨᱚᱲ ᱞᱟᱹᱜᱤᱜ ᱛᱤᱱᱟᱹᱜ ᱞᱟᱹᱲᱦᱟᱹᱭ ᱦᱩᱭᱩᱜᱼᱟ᱾ ᱦᱩᱸ ᱟᱨ ᱚᱱᱟᱠᱩ ᱵᱟᱧᱪᱟᱣ ᱫᱚᱦᱚ ᱞᱟᱹᱜᱤᱫ ᱚᱠᱟᱞᱮᱠᱟ ᱠᱟᱹᱢᱤ ᱦᱩᱭᱩᱜᱼᱟ᱾ ᱛᱳ
ᱟᱹᱰᱤ ᱱᱟᱯᱟᱭ ᱛᱮᱞᱟᱢ ᱮᱢ ᱠᱮᱫᱟ ᱵᱟᱹᱵᱩ᱾ ᱛᱳ ᱥᱚᱢᱚᱭ ᱦᱚᱸ ᱢᱩᱪᱟᱹᱫ ᱱᱟ ᱦᱟᱸᱜ ᱛᱳ ᱤᱧ ᱱᱚᱣᱟ ᱵᱟᱨᱮ ᱛᱮ ᱵᱟᱨ ᱠᱟᱛᱷᱟᱧ ᱞᱟᱹᱭ ᱞᱮᱜᱮ, ᱚᱝᱠᱟᱜᱮ ᱟᱵᱚᱣᱟᱜ ᱚᱞᱚᱜ ᱡᱤᱭᱚᱱ ᱥᱮ ᱟᱵᱚᱣᱟᱜ ᱯᱟᱹᱴᱷᱩᱣᱟᱹ ᱡᱤᱭᱚᱱ ᱡᱟᱦᱟᱸᱱᱟᱜ ᱜᱮᱢ ᱢᱮᱱ ᱛᱳ ᱱᱚᱝᱠᱟ ᱫᱚ ᱟᱭᱢᱟ ᱢᱟᱪᱮᱫ ᱠᱚ ᱦᱮᱡ ᱪᱟᱞᱟᱜᱼᱟ᱾ ᱦᱮᱡ ᱦᱤᱡᱩᱜ ᱠᱩ ᱪᱟᱞᱟᱜ ᱠᱩ ᱟᱵᱚᱨᱮᱱ ᱟᱭᱢᱟ ᱯᱨᱤᱭᱚ ᱠᱚ ᱦᱤᱡᱩᱜᱼᱟ᱾ ᱡᱟᱸᱦᱟᱸᱱ ᱤᱥᱴᱮᱱᱰᱟᱨ ᱮᱢ ᱛᱟᱦᱮᱱᱟ ᱚᱱᱠᱟᱱ ᱠᱚᱡ ᱜᱤᱠᱚ ᱛᱟᱦᱮᱸᱱᱟ ᱚᱝᱠᱟᱱ ᱠᱩᱭᱤᱡ ᱩᱱ ᱚᱠᱛᱚ ᱜᱮ ᱯᱨᱤᱭᱚ ᱠᱚ ᱦᱩᱭᱩᱜᱼᱟ, ᱟᱨ ᱡᱚᱛᱚ ᱢᱟᱪᱮᱫ ᱜᱮ ᱟᱵᱚ ᱠᱤᱪᱷᱩ ᱱᱟ ᱠᱤᱪᱷᱩ ᱜᱮᱭᱟᱱ ᱠᱚ ᱮᱢᱟ ᱵᱚᱱᱟ᱾ ᱛᱚ ᱟᱵᱚᱣᱟᱜ ᱟᱵᱚ ᱡᱚᱛᱚᱠᱷᱚᱡ ᱢᱟᱲᱟᱝ ᱨᱮᱱ ᱟᱵᱩᱨᱮᱱ ᱢᱟᱪᱮᱫ ᱫᱚ ᱦᱩᱭᱩᱜ ᱠᱟᱱᱟ ᱜᱚᱼᱵᱟᱵᱟ ᱜᱮ᱾ ᱛᱚ ᱜᱳ ᱵᱟᱵᱟ ᱫᱮᱵᱟ ᱥᱮᱵᱟ ᱠᱟᱛᱮᱜ ᱢᱟᱪᱮᱫᱟᱜ ᱠᱟᱛᱷᱟ ᱢᱟᱪᱮᱫᱟᱜ ᱦᱩᱠᱩᱢ ᱟᱸᱡᱚᱢ ᱠᱟᱛᱮᱜ ᱡᱟᱦᱟᱸᱢ ᱯᱟᱲᱦᱟᱜᱼᱟ, ᱚᱱᱟᱜᱮᱢ ᱪᱤᱜ ᱫᱟᱲᱮᱜᱼᱟ᱾